ᱡᱚᱦᱟᱨ ᱜᱚᱢᱠᱮ ᱾
ᱦᱮᱸ ᱡᱚᱦᱟᱨ ᱜᱮ ᱾
ᱦᱮᱸ ᱵᱮᱥ ᱵᱟᱲᱟ ᱜᱮᱛᱚ?
ᱦᱮᱸ ᱵᱮᱥ ᱵᱟᱲᱟ ᱜᱮ ᱾ ᱟᱢ ᱞᱟᱹᱭ ᱢᱮ?
ᱦᱮᱸ ᱟᱹᱞᱤᱧ ᱦᱚᱸ ᱵᱮᱥ ᱵᱟᱲᱟ ᱜᱮ ᱱᱚᱜ ᱫᱚ ᱚᱲᱟᱜ ᱦᱚᱲ ᱠᱚ ᱵᱮᱥ ᱵᱟᱲᱟ ᱜᱮᱭᱟ ᱯᱮ ᱛᱚ
ᱦᱮᱸ ᱡᱚᱛᱚ ᱦᱚᱲ ᱠᱚ ᱵᱮᱥ ᱵᱟᱲᱟ ᱜᱮᱭᱟ
ᱦᱩᱸ
ᱟᱪᱷᱟ
ᱜᱚᱢᱠᱮᱛ ᱟᱨ ᱨᱚᱦᱚᱭ ᱠᱟᱹᱢᱤ ᱠᱚ ᱛᱤᱹᱜ ᱫᱷᱟᱹᱵ ᱵᱱ ᱪᱤᱠᱟᱹ ᱵᱟᱲᱟ ᱠᱮᱫᱟ
ᱦᱩᱸ
ᱦᱮᱞᱳ ᱞᱟᱹᱮᱫ ᱟᱹᱞᱤᱧ ᱨᱚᱦᱚᱭ ᱠᱟᱹᱢᱤ ᱠᱟᱛᱮ ᱫᱷᱟᱹᱵᱤᱡ ᱵᱮᱱ ᱪᱤᱠᱟᱹ ᱵᱟᱲᱟ ᱠᱮᱫᱟ
ᱨᱚᱦᱚᱭ ᱠᱟᱹᱢᱤ ᱠᱚᱦᱚᱸ ᱪᱟᱞᱟᱜ ᱠᱟᱱ ᱜᱮᱭᱟ
ᱟᱨᱚᱢᱵᱷᱚ ᱟᱠᱟᱜ ᱵᱮᱱ ᱛᱟᱦᱚᱞᱮ ᱵᱟᱝ
ᱦᱮᱸ ᱟᱨᱚᱢᱵᱷᱚ ᱟᱠᱟᱫ ᱜᱮᱭᱟ
ᱦᱮᱸ ᱟᱞᱤᱧ ᱜᱮᱛᱚ ᱜᱚᱢᱠᱮ ᱵᱟᱹᱞᱤᱧ ᱟᱨᱚᱢᱵᱷᱚ ᱫᱟᱲᱮ ᱟᱠᱟᱫᱟ ᱮᱠᱷᱚᱱᱳ ᱫᱟᱜ ᱡᱟᱹᱲᱤᱜ ᱜᱮ ᱵᱟᱹᱱᱩᱜᱼᱟ ᱚᱱᱠᱟ ᱞᱮᱠᱟ ᱫᱚ ᱡᱟᱹᱯᱩᱫ ᱢᱟᱭ ᱡᱟᱹᱯᱩᱫ ᱮᱫ ᱟᱨ ᱥᱤᱛᱩᱝ ᱦᱚᱸᱭ ᱥᱤᱛᱩᱝ ᱮᱫ ᱠᱟᱹᱴᱤᱡ ᱠᱟᱹᱴᱤᱡ ᱫᱟᱜ ᱮᱫᱟᱭ
ᱟᱪᱷᱟ ᱢᱟᱱᱮ ᱡᱟᱹᱯᱩᱫ ᱡᱟᱹᱯᱩᱫ ᱦᱚᱭ ᱡᱟᱹᱯᱩᱫ ᱡᱚᱛᱚᱜ ᱜᱮ ᱤᱭᱟᱹ ᱮᱫᱟᱭ ᱠᱤᱱᱛᱩ ᱫᱟᱜ ᱫᱚ ᱵᱟᱭ ᱫᱟᱜ ᱮᱫᱟ ᱵᱟᱝ
ᱢᱟᱱᱮ ᱫᱟᱜ ᱫᱚ ᱫᱟᱜ ᱮᱫᱟ ᱜᱚᱝᱠᱮ ᱛᱤᱸᱜᱩ ᱞᱮᱠᱟ ᱡᱮ ᱡᱟᱹᱥᱛᱤ ᱧᱚᱜ-ᱮ ᱪᱟᱥ ᱟᱵᱚᱱ ᱚᱱᱠᱟ ᱞᱮᱠᱟ ᱫᱟᱜ ᱫᱚ ᱵᱟᱝ
ᱟᱪᱷᱟ ᱩᱱᱟᱹᱜ ᱜᱟᱱ ᱫᱷᱟᱹᱵᱤᱡ ᱫᱚ ᱵᱟᱝ ᱟᱪᱷᱟ ᱚᱱᱟ ᱦᱚᱲ ᱵᱷᱤᱲᱠᱟᱹᱱᱤ ᱫᱟᱜ ᱥᱮ ᱪᱮᱫ
ᱦᱮᱸ ᱦᱮᱸ ᱴᱷᱤᱠ ᱜᱮᱵᱱ ᱞᱟᱹᱭᱮᱫᱟ ᱨᱚᱲ ᱦᱲᱩ ᱦᱲᱩ ᱵᱟᱯᱞᱟ - ᱪᱮᱫ ᱵᱟᱠᱚ ᱞᱟᱹᱭᱟ ᱚᱱᱠᱟᱱᱟᱜ ᱫᱟᱜ ᱜᱷᱟᱱᱮ ᱥᱤᱛᱩᱝᱟᱜ ᱠᱟᱱᱟᱭ ᱜᱷᱟᱱᱮ ᱡᱟᱹᱯᱩᱫᱟᱜ ᱠᱟᱱᱟᱭ ᱜᱚᱝᱠᱮ ᱛᱚ ᱫᱟᱠᱟ ᱠᱚᱵᱚᱱ ᱡᱚᱢ ᱵᱟᱲᱟ ᱠᱟᱜᱼᱟ ᱥᱮ ᱵᱟᱝ
ᱦᱮᱸ ᱦᱮᱸ ᱫᱟᱠᱟ ᱠᱚᱞᱤᱧ ᱡᱚᱢ ᱵᱟᱲᱟ ᱠᱮᱫ ᱜᱮ ᱱᱚᱜ-ᱚᱭ ᱫᱟᱠᱟ ᱠᱚ ᱡᱚᱢ ᱵᱟᱲᱟ ᱠᱟᱮᱫ ᱜᱮ
ᱚ ᱦᱮᱸ ᱛᱚ
ᱫᱤᱭᱮ ᱟᱵᱮᱱ ᱵᱮᱱ ᱡᱚᱢ ᱵᱟᱲᱟ ᱠᱮᱫᱟ
ᱦᱮᱸ ᱟᱞᱤᱧ ᱦᱚᱸ ᱡᱚᱢ ᱵᱟᱲᱟ ᱠᱟᱛᱮ ᱫᱚᱠᱟ ᱥᱮᱫ ᱠᱟᱹᱴᱤᱡᱞᱤᱧ ᱩᱰᱩᱠ ᱟᱠᱟᱱᱟ
ᱟᱪᱷᱟ ᱫᱤᱭᱮ ᱛᱮᱦᱮᱧᱱᱟᱜ ᱟᱵᱚᱦᱟᱣᱟ ᱫᱚ ᱪᱮᱫᱞ ᱞᱮᱠᱟᱱ ᱜᱮᱭᱟ
ᱛᱮᱦᱤᱧ ᱟᱵᱚᱦᱟ ᱜᱚᱝᱠᱮ ᱚᱱᱠᱟᱜ ᱜᱮ ᱨᱤᱢᱤᱞ ᱨᱤᱢᱤᱞ ᱵᱷᱟᱯ ᱟᱨᱠᱤ ᱜᱚᱨᱚᱢ ᱫᱚ ᱟᱹᱰᱤ ᱡᱟᱹᱥᱛᱤ ᱜᱚᱨᱚᱢ ᱠᱟᱱᱟ ᱟᱨ ᱫᱟᱜ ᱫᱚ ᱵᱟᱝ ᱟᱡᱚᱜ ᱠᱟᱱᱟ
ᱟᱪᱷᱟ
ᱟᱯᱮ ᱥᱮᱱᱟᱜ ᱟᱵᱚᱦᱟ
ᱟᱞᱮ ᱥᱮᱫ ᱦᱚᱸ ᱱᱚᱝᱠᱟ ᱜᱮ ᱱᱚᱱᱛᱮ ᱦᱚᱭ ᱨᱤᱢᱤᱞ ᱠᱟᱫ ᱜᱮᱭᱟ ᱥᱤᱛᱩᱝ ᱫᱚ ᱵᱟᱹᱱᱩᱜ ᱠᱟᱜ- ᱜᱚᱨᱚᱢ ᱦᱚᱸ ᱜᱚᱨᱚᱢ ᱠᱟᱱᱟ ᱵᱮᱥ ᱜᱮ ᱵᱟᱝ ᱵᱩᱡᱩᱜ ᱠᱟᱱᱟ ᱚᱲᱟᱜ ᱨᱮᱦᱚᱸ ᱛᱤᱸᱜᱩ ᱴᱟᱨᱦᱟᱣ ᱵᱟᱭ ᱜᱟᱱᱚᱜ ᱠᱟᱱᱟ ᱟᱨ ᱵᱟᱦᱨᱮ ᱨᱮᱦᱚᱸ ᱵᱟᱭ ᱜᱟᱱᱚᱜᱼ
ᱵᱟᱝ ᱵᱟᱝ ᱵᱟᱝ ᱜᱚᱝᱠᱮ ᱛᱟᱦᱚᱞᱮ ᱪᱟᱥ ᱫᱚ ᱪᱮᱫ ᱛᱮᱵᱮᱱ ᱪᱟᱥ ᱫᱟ ᱴᱨᱟᱠᱴᱟᱨ ᱛᱮ ᱥᱮ ᱱᱟᱦᱮᱞ ᱠᱚ ᱢᱮᱱᱟᱜ ᱠᱟᱫᱟ
ᱮᱠᱷᱚᱱ ᱫᱚ ᱴᱮᱠᱴᱟᱨ ᱛᱮᱜᱮ
ᱚ ᱡᱤᱱᱤᱥ ᱯᱚᱛᱤ ᱫᱚ ᱵᱟᱵᱮᱱ ᱫᱚᱦᱚ ᱟᱠᱟᱫ ᱠᱚᱣᱟ
ᱵᱟ ᱵᱟ ᱫᱤᱭᱮ ᱟᱵᱮᱱ
ᱟᱹᱞᱤᱧ ᱫᱚ ᱡᱤᱱᱤᱥ ᱯᱟᱹᱛᱤ ᱫᱚ ᱢᱮᱱᱟᱜ ᱫᱚ ᱢᱮᱱᱟᱜ ᱠᱚᱣᱟ ᱟᱨᱠᱤ ᱞᱟᱹᱴᱩ ᱧᱚᱜ ᱠᱷᱮᱛ ᱠᱚᱫᱚ ᱴᱟᱠᱴᱟᱨ ᱛᱮ ᱥᱤ ᱵᱟᱲᱟ ᱦᱩᱭᱩᱜ ᱠᱟᱱᱟ ᱟᱨ ᱠᱟᱹᱴᱤᱡ ᱧᱚᱜ ᱠᱟᱫᱟ ᱱᱟᱦᱮᱞ ᱛᱮᱜᱮ ᱰᱟᱺᱜᱨᱤ ᱱᱟᱦᱮᱞ ᱛᱮᱜᱮ ᱯᱟᱨᱚᱢ ᱦᱩᱭᱩᱜ ᱠᱟᱱᱟ ᱟᱨᱠᱤ
ᱟᱪᱷᱟ ᱫᱤᱭᱮ ᱟᱯᱮ ᱚᱱᱟ ᱠᱚᱨᱮ ᱫᱚ ᱪᱮᱫᱮ ᱞᱮᱠᱟ ᱥᱟᱱᱟᱢ ᱦᱚᱲ ᱱᱚᱝᱠᱟ ᱜᱮ
ᱦᱮᱸ ᱦᱮᱸ ᱟᱹᱞᱤᱧ ᱞᱮᱠᱟ ᱜᱮ ᱟᱨᱠᱤ ᱟᱞᱮᱫ ᱫᱚ ᱜᱚᱝᱠᱮ ᱜᱚᱞᱯᱚ ᱫᱚ ᱦᱩᱭᱩᱜᱭ ᱠᱟᱱᱟ ᱵᱮ ᱫᱤᱥᱚᱢ ᱦᱚᱲ ᱥᱮ ᱢᱟᱱᱮ ᱰᱟᱹᱝᱨᱤ ᱠᱟᱲᱟ ᱫᱚ ᱨᱮᱸᱜᱮᱡ ᱫᱚ ᱩᱱᱟᱹᱜ ᱚᱱᱠᱟ ᱫᱚ ᱵᱟᱠᱚ ᱠᱚᱥᱴᱚᱜᱼᱟ ᱮ ᱠᱟᱨᱚᱱ ᱛᱮᱠᱚ ᱫᱚᱦᱚ ᱦᱟᱛᱟᱲ ᱟᱠᱟᱫ ᱠᱚᱣᱟ
ᱟᱪᱪᱷᱟ ᱟᱞᱮ ᱱᱚᱛᱮ ᱦᱚᱸ ᱵᱟᱱᱟᱨ ᱜᱤ ᱢᱮᱱᱟᱜ ᱟᱠᱟᱫ ᱠᱚ ᱜᱮᱭᱟ ᱰᱟᱝᱨᱤ ᱩᱱᱠᱩ ᱠᱚᱦᱚᱸ ᱟᱨ ᱱᱚᱝᱠᱟ ᱴᱨᱟᱠᱴᱟᱨ ᱛᱮᱦᱚᱸ ᱠᱚ ᱠᱚᱨᱟᱣ ᱜᱮᱭᱟ ᱾ ᱟᱫᱚ ᱚᱠᱚᱭ ᱚᱠᱟ ᱞᱮᱠᱟ, ᱡᱟᱦᱟᱸ ᱞᱮᱠᱟ ᱜᱟᱱᱟᱭ ᱚᱱᱠᱟ ᱜᱮ ᱾
ᱦᱮᱸ ᱾ ᱚᱱᱟ ᱴᱟᱠᱴᱟᱨ ᱛᱮᱫᱚ ᱜᱚᱝᱠᱮ ᱫᱚᱥ ᱫᱤᱱᱟᱜ ᱨᱮᱱᱟᱜ ᱠᱟᱹᱢᱤ ᱛᱮ ᱢᱚᱬᱮ ᱫᱤᱱ ᱛᱮ ᱪᱟᱵᱟᱜ ᱛᱟᱵᱮᱱᱟ ᱵᱟᱝ?
ᱦᱮᱸ ᱦᱮᱸ ᱾
ᱦᱚᱲ ᱛᱮ ᱚᱱᱛᱮ ᱫᱚ ᱥᱩᱵᱤᱫᱷᱟ ᱟᱠᱚ ᱾ ᱵᱟᱠᱷᱟᱱ ᱯᱟᱸᱡᱟ ᱨᱮ ᱡᱟᱦᱟᱸ ᱥᱮᱫ ᱛᱮ ᱵᱷᱟᱜᱮᱜᱼᱟ ᱚᱱᱟ ᱛᱮᱠᱚ ᱪᱟᱹᱭ ᱮᱫᱟ ᱾
ᱦᱮᱸ ᱾
ᱚᱱᱟ ᱵᱷᱟᱜᱤ ᱠᱷᱟᱹᱛᱤᱨ ᱜᱮᱛᱚ ᱟᱵᱚ ᱫᱚ ᱠᱟᱹᱴᱤᱡ ᱛᱟᱭᱱᱚᱢ ᱥᱮᱫ ᱜᱮᱵᱚᱱ ᱪᱟᱞᱟᱣ ᱤᱫᱤᱜ ᱠᱟᱱᱟ ᱞᱟᱦᱟ ᱥᱮᱫ ᱫᱚ ᱵᱟᱵᱚᱱ ᱞᱟᱦᱟᱜ ᱠᱟᱱᱟ ᱾
ᱦᱮᱸ ᱦᱮᱸ ᱾
ᱦᱮᱸ ᱥᱮ ᱵᱟᱝ ᱚᱱᱮ ᱤᱱᱴᱟᱨᱱᱮᱴ ᱠᱚ ᱠᱚ ᱥᱳᱥᱟᱞ ᱢᱤᱰᱤᱭᱟ ᱠᱚ ᱩᱰᱚᱠ ᱮᱱᱟ ᱾ ᱵᱷᱟᱜᱮ ᱠᱟᱹᱢᱤ ᱞᱟᱹᱜᱤᱫ ᱡᱮ ᱩᱰᱩᱜ ᱠᱮᱫᱟ ᱠᱚ ᱾ ᱦᱳᱭ ᱚᱱᱟ ᱫᱚ ᱵᱷᱟᱜᱤ ᱠᱟᱹᱢᱤ ᱵᱟᱫᱽ ᱠᱟᱛᱮᱜ ᱮᱴᱟᱜ ᱥᱮᱫ ᱟᱵᱚ ᱨᱮᱱ ᱦᱚᱲ ᱢᱟᱹᱭ ᱵᱟᱹᱵᱩ ᱛᱟᱠᱚ ᱫᱚᱠᱚ ᱠᱟᱹᱢᱤ ᱠᱚ ᱟᱨᱚᱢᱵᱷᱚ ᱟᱠᱟᱫᱟ ᱾
ᱦᱮᱸ ᱚᱱᱟ ᱜᱤ ᱡᱟᱹᱥᱛᱤᱣ ᱟᱠᱟᱱᱟ ᱡᱟᱦᱟᱸ ᱛᱤᱱᱟᱹᱜ ᱢᱟᱱᱮ ᱥᱟᱱᱟᱢᱟᱜ ᱜᱮ ᱢᱤᱫᱴᱮᱱ ᱵᱷᱟᱹᱜᱤ ᱫᱤᱠ ᱢᱮᱱᱟᱜ ᱟᱠᱟᱫ ᱢᱤᱫᱴᱮᱱ ᱵᱟᱹᱲᱤᱡ ᱫᱤᱠ ᱢᱮᱱᱟᱜ ᱟᱠᱟᱫ ᱾ ᱟᱫᱚ ᱚᱠᱚᱭ ᱚᱴᱟᱜ ᱦᱟᱛᱟᱣᱮᱫᱼᱟ ᱾ ᱛᱟᱨ ᱢᱚᱫᱽᱫᱷᱮ ᱚᱱᱟ ᱵᱷᱟᱜᱤ ᱞᱟᱹᱜᱤᱫ ᱜᱮ ᱡᱟᱦᱟᱸ ᱠᱚ ᱩᱰᱩᱠ ᱟᱠᱟᱱᱟ ᱠᱤᱱᱛᱩ ᱚᱱᱟ ᱨᱮᱫᱚ ᱡᱟᱹᱥᱛᱤ ᱢᱟᱱᱮ ᱵᱷᱟᱹᱜᱤ ᱠᱷᱚᱱ ᱵᱟᱹᱲᱤᱡᱟᱜ ᱜᱮ ᱵᱮᱥᱤ ᱠᱚ ᱟᱯᱱᱟᱨᱮᱫ ᱾
ᱦᱮᱸ ᱦᱮᱸ, ᱵᱟᱝ ᱜᱚᱝᱠᱮ ᱡᱟᱦᱟᱸ ᱵᱟᱹᱲᱤᱡ ᱟᱜ ᱠᱚᱨᱟᱣ ᱫᱚ ᱩᱱᱟᱹᱜ ᱮᱠᱴᱟ ᱫᱚ ᱤᱭᱟᱹ ᱟᱜ ᱠᱚᱨᱟᱣ ᱫᱚ ᱩᱱᱟᱹᱜ ᱮᱠᱴᱟ ᱵᱟᱹᱱᱩᱜᱼᱟ ᱠᱚᱥᱴᱚ ᱵᱟᱹᱱᱩᱜᱼᱟ ᱾ ᱵᱷᱟᱜᱮ ᱠᱟᱹᱢᱤ ᱠᱚᱨᱟᱣ ᱠᱚᱨᱛᱮ ᱠᱟᱹᱴᱤᱡ ᱠᱚᱥ ᱴᱚᱜ ᱦᱩᱭᱩᱜᱼᱟ ᱥᱮ, ᱟᱫᱚ ᱦᱚᱲ ᱫᱚ ᱠᱚᱥᱴᱟᱜ ᱥᱮᱫ ᱫᱚ ᱵᱟᱠᱚ ᱪᱟᱞᱟᱜ ᱠᱟᱱᱟ ᱾ ᱡᱟᱦᱟᱸ ᱥᱮᱫ ᱵᱤᱱᱟᱹ ᱠᱚᱥᱴᱚ ᱫᱚ ᱧᱟᱢᱚᱜ ᱠᱟᱱᱟ ᱚᱱᱛᱮ ᱾
ᱛᱚ ᱚᱱᱟ ᱜᱮ ᱛᱚ ᱜᱚᱝᱠᱮ
ᱜᱚᱝᱠᱮ ᱢᱳᱵᱟᱭᱤᱞ ᱨᱮ ᱧᱮᱞ ᱵᱮᱱ ᱟᱹᱰᱤ ᱠᱚᱡ ᱮᱯᱥ ᱳᱰᱳᱜ ᱟᱠᱟᱱᱟ ᱯᱚᱭᱥᱟ ᱯᱷᱟᱥᱟᱣ ᱮᱭᱟᱠᱚ ᱾ ᱡᱮ ᱚᱱᱟ ᱯᱷᱚᱨᱚᱰ ᱜᱤᱨᱤ ᱧᱮᱞ ᱠᱚᱵᱮᱱ ᱚᱱᱟ ᱠᱷᱚᱡ ᱫᱚ ᱴᱷᱤᱠ ᱠᱚ ᱯᱚᱭᱥᱟ ᱠᱚ ᱯᱷᱟᱥᱟᱣᱮᱫᱟ, ᱠᱤᱱᱛᱩ ᱱᱟᱛᱮ ᱱᱟᱹᱭ ᱡᱩᱫᱤ ᱠᱟᱹᱢᱤ ᱪᱟᱞᱟᱜ ᱮᱢ ᱢᱮᱛᱟᱭᱟ ᱡᱮ ᱱᱤᱱᱟᱹᱜ ᱯᱚᱭᱥᱟᱧ ᱮᱢᱟᱢᱟ ᱛᱤᱱᱥᱚ ᱪᱟᱨᱥᱚ ᱚᱱᱛᱮ ᱫᱚ ᱵᱟᱝᱟᱜ ᱠᱟᱱᱟ ᱾
ᱚᱱᱟ ᱜᱮᱛᱚ ᱱᱤᱛ ᱦᱩᱸ ᱦᱩᱸ ᱾ ᱚᱱᱟᱜᱮ ᱪᱟᱞᱟᱜ ᱠᱟᱱᱟ ᱡᱚᱛᱚ ᱜᱮ ᱢᱟᱱᱮ ᱥᱚᱦᱚᱡᱽ ᱛᱮ ᱾
ᱦᱮᱸ ᱥᱚᱦᱚᱡᱽ ᱛᱮ ᱚᱞᱜᱚᱥ ᱛᱮ ᱡᱟᱦᱟᱸ ᱨᱤᱧ ᱧᱟᱢᱟ ᱵᱤᱱᱟᱹ ᱠᱚᱥᱴᱚ ᱛᱮ ᱯᱷᱚᱞᱤᱧ ᱧᱟᱢ ᱢᱟ, ᱜᱚᱢᱠᱮ ᱚᱱ ᱠᱟ ᱠᱤ ᱥᱚᱢᱵᱷᱚᱵᱽ ᱠᱟᱱᱟ?
ᱚᱱᱠᱟ ᱫᱚ ᱵᱟᱝ ᱥᱚᱢᱵᱷᱚᱵᱽ ᱫᱚ ᱵᱟᱝ ᱠᱟᱱᱟ ᱾ ᱠᱟᱹᱴᱤᱡ ᱫᱚ ᱠᱷᱟᱹᱴᱟᱹᱞᱤ ᱫᱚ ᱞᱟᱜ ᱟᱣᱟᱢ ᱜᱮᱭᱟ ᱦᱚᱲᱢᱚ ᱨᱮᱱᱟᱜ ᱩᱫᱽᱜᱟᱹᱣ ᱫᱟᱜ ᱡᱚᱨᱚ ᱫᱚ ᱞᱟᱜᱟᱣᱟᱢ ᱜᱮᱭᱟ ᱾
ᱚᱱᱟ ᱜᱮ ᱥᱮ ᱚᱱᱠᱟ ᱟᱵᱚ ᱨᱮᱱ ᱵᱚᱸᱜᱟ ᱵᱩᱨᱩ ᱚᱱᱠᱟ ᱠᱟᱛᱮᱜ ᱡᱚᱢ ᱵᱟᱵᱚᱱ ᱮᱢᱟ ᱠᱚᱣᱟ, ᱡᱩᱫᱤ ᱵᱚᱸᱜᱟᱼᱵᱩᱨᱩ ᱟᱵᱚ ᱴᱷᱤᱠ ᱴᱷᱟᱠ ᱵᱟᱠᱚ ᱫᱮᱠᱷᱟ ᱫᱮᱠᱷᱵᱷᱟᱞ ᱵᱚᱱᱟ ᱛᱟᱦᱚᱞᱮ ᱩᱱᱠᱩ ᱟᱵᱚ ᱵᱚᱱ ᱯᱩᱡᱟᱹ ᱯᱟᱥᱟ ᱫᱟᱲᱮᱭᱟᱠᱚᱣᱟ ᱞᱟᱹᱭᱵᱮᱱ ᱾
ᱦᱳᱭ ᱾
ᱛᱟᱦᱚᱞᱮ ᱩᱱᱠᱩ ᱡᱚᱢ ᱵᱟᱵᱚᱱ ᱟᱵᱚ ᱵᱚᱱ ᱮᱢᱟ ᱠᱚ ᱠᱟᱱᱟ ᱟᱢ ᱫᱚ ᱚᱠᱚᱭ ᱮᱢᱟᱢᱟ ᱾ ᱤᱱᱠᱟᱹ ᱵᱤᱱᱟᱹ ᱠᱟᱹᱢᱤ ᱛᱮ ᱡᱚᱢ ᱮᱫᱟ ᱦᱮᱸ ᱥᱮ ᱵᱟᱝ ᱾
ᱦᱩᱸ ᱦᱩᱸ ᱾
ᱚᱱᱟ ᱜᱮ ᱟᱨᱠᱤ ᱚᱱᱟ ᱜᱮ ᱛᱤᱱᱟᱹᱜ ᱵᱚᱱ ᱵᱩᱡᱟ ᱥᱟᱱᱛᱟᱲ ᱾
ᱫᱤᱭᱮ ᱟᱯᱮ ᱚᱱᱛᱮ ᱫᱚ ᱤᱭᱟᱹ ᱪᱮᱫ ᱠᱚᱯᱮ ᱪᱟᱥ ᱛᱮ?
ᱪᱟᱥ ᱫᱚ ᱡᱚᱛᱚ ᱜᱮᱞᱮ ᱪᱟᱥᱟ ᱾ ᱪᱟᱥ ᱦᱚᱸ ᱵᱟᱨ ᱫᱷᱟᱣ ᱜᱮᱞᱮ ᱪᱟᱥᱟ ᱠᱮᱱᱮᱞ ᱫᱟᱜ ᱢᱟᱱᱮ ᱱᱤᱛᱚᱜ ᱫᱚ ᱡᱟᱹᱥᱛᱤ ᱧᱚᱜ ᱥᱮᱨᱢᱟ ᱫᱟᱜ ᱟᱥᱟ ᱛᱮ ᱡᱟᱹᱥᱛᱤ ᱧᱚᱜ ᱪᱟᱥ ᱦᱩᱭᱩᱜᱼᱟ ᱟᱨᱠᱤ, ᱵᱟᱹᱫᱽ ᱠᱚ ᱵᱟᱹᱭᱦᱟᱹᱲ ᱠᱚ ᱜᱚᱴᱟ ᱜᱮ ᱾ ᱟᱨ ᱫᱷᱚᱨᱚᱱ ᱫᱤᱱ ᱫᱚ ᱠᱮᱱᱮᱞ ᱫᱟᱜ ᱫᱷᱟᱨᱮ ᱫᱷᱟᱨᱮ ᱠᱚᱨᱮ ᱡᱟᱦᱟᱸ ᱠᱚᱨᱮ ᱢᱮᱱᱟᱜᱼᱟ, ᱠᱷᱮᱛ ᱠᱚ ᱚᱱᱟ ᱠᱚᱢ ᱧᱚᱜᱼᱟ ᱟᱨᱠᱤ ᱪᱟᱥ ᱦᱩᱭᱩᱜᱼᱟ ᱾ ᱮᱢᱱᱤ ᱥᱚᱵᱽᱡᱤ ᱫᱚ ᱴᱩᱠ ᱴᱟᱠ ᱪᱟᱥ ᱦᱩᱭᱩᱜᱼᱟ ᱜᱚᱝᱠᱮ, ᱥᱮᱨᱚᱠᱚᱢ ᱥᱚᱵᱽᱡᱤ ᱫᱚ ᱟᱞᱮ ᱥᱮᱫ ᱫᱚ ᱵᱟᱠᱚ ᱪᱟᱥᱟ ᱾ ᱥᱚᱵᱽᱡᱤ ᱦᱟᱥᱟ ᱫᱚ ᱵᱟᱝ ᱠᱟᱱᱟ ᱵᱟᱝ ᱦᱩᱭᱩᱜ ᱞᱟᱹᱜᱤᱫᱚᱜᱼᱟ ᱾ ᱡᱚᱢ ᱞᱟᱹᱜᱤᱫ ᱢᱤᱫ ᱵᱟᱨ ᱟᱹᱠᱷᱨᱤᱧ ᱞᱟᱹᱜᱤᱫ ᱠᱚ ᱪᱟᱥ ᱵᱟᱲᱟᱭᱟ ᱟᱨᱠᱤ ᱡᱟᱦᱟᱸᱭ ᱟᱹᱰᱤ ᱡᱳᱨ ᱠᱚ ᱠᱷᱟᱴᱟᱜᱼᱟ ᱫᱚᱢᱮ ᱠᱷᱟᱴᱟᱜ ᱦᱩᱭᱩᱜᱼᱟ‌ ᱥᱮ ᱜᱚᱝᱠᱮ ᱼᱠᱮ ᱥᱚᱵᱽᱡᱤ ᱪᱟᱥ ᱫᱚ
ᱦᱮᱸ ᱦᱮᱸ
ᱚᱱᱟᱛᱮ ᱢᱟᱱᱮ ᱱᱮᱛᱚᱜ ᱦᱮᱸ ᱱᱮᱛᱟᱨ ᱦᱚᱲ ᱛᱚ ᱠᱷᱟᱴᱟᱣ ᱫᱚ ᱠᱟᱹᱴᱤᱡ ᱠᱚᱥᱴᱚ ᱜᱮᱠᱚ ᱢᱮᱛᱟᱜ ᱠᱟᱱᱟ ᱞᱟᱹᱭ ᱫᱟᱠᱚ ᱚᱱᱟ ᱠᱷᱚᱱᱟᱜ ᱫᱚ ᱵᱟᱦᱨᱮ ᱠᱟᱹᱢᱤ ᱜᱮ ᱵᱷᱟᱜᱮᱭᱟ
ᱦᱩᱸ ᱡᱚᱛᱚ ᱠᱤᱪᱷᱩ ᱛᱟᱦᱮᱸᱱ ᱛᱩᱞᱩᱡ ᱦᱚᱸ ᱵᱟᱭᱨᱮ ᱥᱮᱱᱚᱜ ᱫᱚ ᱟᱯᱱᱟᱨᱟᱜ ᱛᱟᱦᱮᱸᱱ ᱠᱷᱟᱱ ᱠᱷᱟᱴᱟᱞᱤ ᱞᱮᱱᱠᱷᱟᱱ ᱫᱚ ᱟᱯᱱᱟᱨᱟᱜ ᱦᱚᱲᱜᱮᱢ ᱡᱚᱢᱟ
ᱚᱵᱚᱥᱥᱚᱭ ᱚᱵᱚᱥᱥᱚᱭ ᱠᱤᱱᱛᱩ ᱱᱮᱛᱟᱨ ᱠᱚ ᱦᱚᱲᱢᱟ ᱠᱷᱟᱴᱟᱞᱤ ᱥᱮᱫ ᱜᱮᱪᱚ ᱵᱚᱦᱚᱜ ᱧᱩᱨᱩᱜ ᱧᱩᱨᱩ ᱞᱮᱠᱟ ᱠᱚ ᱵᱩᱡᱽ ᱮᱫᱟ ᱦᱮᱸ ᱥᱮ ᱵᱟᱝ
ᱦᱩᱸ ᱦᱩᱸ
ᱟᱫᱚ ᱚᱱᱮ ᱵᱟᱭᱨᱮ ᱨᱮ ᱡᱟᱜᱮ ᱴᱟᱭᱤᱢ ᱯᱟᱥ ᱦᱟᱱᱤ ᱨᱚᱲ ᱱᱟᱹᱭ ᱨᱚᱲ ᱛᱮᱜᱮ ᱡᱟᱦᱟᱜᱮ ᱧᱟᱢᱮᱫ ᱪᱟᱨᱥᱚ ᱯᱟᱸᱥᱚ ᱴᱟᱠᱟ ᱫᱚ ᱚᱸᱰᱮ ᱜᱮ ᱵᱷᱟᱜᱤ ᱜᱮ ᱵᱩᱡ ᱮᱫᱟ ᱟᱨ ᱵᱟᱦᱨᱮ ᱫᱤᱥᱚᱢ ᱟᱭᱳᱼᱵᱟᱵᱟ ᱮ ᱡᱚᱛᱚ ᱵᱟᱹᱜᱤ ᱠᱟᱛᱮᱜ ᱵᱟᱦᱦᱨᱮ ᱫᱤᱥᱚᱢ ᱨᱮᱠᱚ ᱛᱟᱦᱮᱱ ᱠᱟᱱᱟ ᱟᱨᱠᱤᱱ
ᱦᱳᱭ ᱦᱳᱭ ᱡᱚᱛᱚᱣᱟᱜ ᱡᱚᱛᱚᱣᱟᱜ ᱠᱟᱹᱢᱤ ᱨᱮᱜᱮ ᱜᱚᱝᱠᱮ ᱢᱤᱫᱴᱮᱱ ᱫᱷᱳᱨᱡᱚ ᱫᱷᱳᱨᱡᱚ
ᱦᱳᱭ ᱴᱷᱤᱠ ᱵᱮᱱ ᱞᱟᱹᱭ ᱟᱠᱟᱫ ᱱᱚᱣᱟ ᱜᱮ ᱟᱥᱚᱞ ᱠᱟᱛᱷᱟ ᱫᱷᱳᱨᱡᱚ ᱜᱮ ᱦᱩᱭᱩᱜ ᱠᱟᱱᱟ ᱟᱥᱚᱞ ᱠᱟᱛᱷᱟ ᱜᱚᱝᱠᱮ
ᱦᱮᱸ ᱟᱨ ᱱᱚᱝᱠᱟ ᱡᱩᱫᱤ ᱡᱟᱦᱟᱱᱟᱜ ᱜᱮ ᱠᱚᱨᱟᱣ ᱦᱩᱭᱩᱜ ᱠᱟᱱᱟ ᱥᱮ ᱠᱟᱹᱢᱤ ᱦᱩᱭᱩᱜ ᱠᱟᱱᱟ ᱱᱚᱝᱠᱟ ᱢᱤᱫᱵᱟᱨ ᱫᱤᱱᱮᱢ ᱠᱟᱹᱢᱤ ᱠᱮᱜᱼᱟ ᱚᱱᱟ ᱨᱮᱱᱟᱜ ᱯᱷᱚᱞᱟᱯᱷᱚᱞ ᱴᱷᱤᱠ ᱵᱟᱢ ᱧᱟᱢ ᱞᱮᱼᱟ ᱫᱤᱭᱮ ᱯᱚᱨᱮᱢ ᱢᱮᱱᱟ ᱵᱟᱦ ᱱᱤᱭᱟᱹ ᱫᱚ ᱵᱟᱭ ᱜᱟᱱᱚᱜᱼᱟ ᱵᱟᱹᱜᱤᱭᱼᱟ ᱚᱱᱠᱟ ᱚᱱᱠᱟ ᱞᱮᱠᱷᱟᱱ ᱫᱚ ᱚᱱᱟ ᱨᱮᱱᱟᱜ ᱯᱷᱚᱞ ᱫᱚ ᱵᱟᱢ ᱧᱟᱢᱟ ᱟᱨ ᱡᱩᱫᱤᱢ ᱠᱟᱹᱢᱤ ᱤᱫᱤᱭᱮᱭᱟ ᱛᱚᱵᱮ ᱠᱷᱟᱱ ᱡᱚᱠᱷᱚᱱ ᱯᱷᱚᱞᱮᱢ ᱧᱟᱢᱟ ᱛᱚᱠᱷᱚᱱ ᱫᱚ ᱦᱟᱸᱜ ᱮᱠᱫᱚᱢ ᱟᱹᱰᱤ ᱨᱟᱹᱥᱠᱟᱹᱢ ᱵᱩᱡᱟ
ᱦᱮᱸ ᱦᱮᱸ ᱦᱮᱸ ᱡᱷᱚᱛᱚ ᱠᱟᱹᱢᱤ ᱨᱮᱜᱮ ᱵᱟᱵᱮᱱ ᱫᱤᱨᱜᱷᱚᱫᱤᱱ ᱵᱟᱵᱮᱱ ᱛᱟᱦᱮᱸ ᱞᱮᱱᱠᱷᱟᱱᱡ ᱚᱱᱟ ᱨᱮᱱᱟᱜ ᱯᱷᱚᱞ ᱫᱚ ᱩᱱᱥᱟᱜ ᱫᱚ ᱪᱤᱠᱟᱹᱛᱮᱵᱮᱱ ᱧᱟᱢᱟ
ᱦᱮᱸ -ᱦᱮᱸ
ᱛᱟᱦᱚᱞᱮ ᱥᱟᱢᱟᱱᱱᱚ ᱪᱤᱱᱛᱟᱹᱭ ᱢᱮᱥᱮ ᱜᱤᱫᱽᱨᱟᱹ ᱠᱚ ᱵᱚᱱ ᱡᱟᱱᱟᱢᱮᱫ ᱠᱚᱣᱟ ᱩᱱᱠᱩ ᱦᱚᱸᱛᱚ ᱫᱚᱥ ᱢᱥ ᱚᱯᱮᱠᱷᱟ ᱦᱩᱭᱩᱜ ᱠᱟᱱᱟ ᱥᱚᱸᱜᱮ ᱥᱚᱸᱜᱮᱛᱮ ᱜᱤᱫᱽᱨᱟᱹ ᱫᱚ ᱵᱟᱠᱚ ᱦᱩᱭᱩᱜ ᱠᱟᱱᱟ ᱥᱮ ᱪᱮᱫ
ᱦᱮᱸ
ᱛᱟᱦᱚᱞᱮ ᱱᱚᱣᱟ ᱠᱚᱦᱚᱸ ᱚᱱᱠᱟ ᱵᱟᱵᱚᱱ ᱵᱩᱡᱮᱭᱟ ᱪᱮᱫ ᱵᱚᱱ ᱪᱤᱠᱟᱹᱭᱟᱫᱚ ᱵᱟᱵᱮᱱ ᱧᱮᱞ ᱟᱠᱟᱫ ᱠᱚᱣᱟ ᱫᱤᱠᱩ ᱠᱚ ᱢᱟᱱᱮ ᱮᱴᱟᱜ ᱪᱷᱟᱛᱤᱠ ᱡᱟᱹᱛᱤ ᱠᱚ ᱡᱟᱦᱟᱭ ᱫᱚᱠᱟᱱ ᱢᱤᱫ ᱪᱟ ᱫᱚᱠᱟᱱ ᱡᱩᱫᱤ ᱠᱷᱩᱞᱟᱹᱣ ᱠᱟᱭ ᱫᱤᱱ ᱡᱩᱫᱤ ᱫᱚᱥ ᱴᱟᱠᱟ ᱦᱩᱭᱩᱜ ᱛᱟᱭᱟ ᱛᱚᱵᱩ ᱩᱱᱤ ᱫᱚ ᱵᱟᱭ ᱵᱚᱱ ᱧᱮᱞ ᱢᱮ ᱢᱤᱫ ᱫᱤᱱ ᱛᱮ ᱩᱱᱤᱜᱮ ᱵᱚᱲᱚ ᱞᱳᱠ ᱠᱟᱱᱟᱭ ᱟᱵᱚ ᱫᱚ
ᱦᱳᱭ
ᱯᱚᱭᱥᱟ ᱞᱟᱦ ᱦᱩᱭᱩᱜ ᱠᱟᱱᱟ ᱟᱫᱚ ᱵᱟᱹ ᱠᱷᱩᱞᱟᱹᱣ ᱱᱚᱣᱟᱫᱚ ᱵᱚᱱᱫᱚ ᱜᱰᱤ ᱠᱮᱫᱼᱟ ᱵᱟᱨᱫᱤᱱ ᱯᱮ ᱫᱤᱱᱮᱢ ᱠᱷᱩᱞᱣ ᱠᱮᱫᱟ ᱵᱟᱥ ᱵᱚᱱᱫᱚ ᱠᱟᱛᱮᱜ ᱟᱫᱚ ᱵᱟᱨᱨᱮ ᱜᱮ ᱵᱷᱟᱜᱮᱤᱭᱟ ᱦᱮᱸ ᱥᱮ ᱵᱟᱝ ᱜᱚᱝᱠᱮ
ᱦᱳᱭ ᱦᱳᱭ
ᱟᱵᱚᱣᱟᱜ ᱫᱚ ᱱᱚᱣᱟ ᱫᱷᱳᱨᱡᱚ ᱥᱚᱠᱛᱤ ᱜᱮ ᱵᱟᱹᱱᱩᱜ ᱛᱟᱵᱚᱱᱟ ᱦᱮᱸ ᱥᱮ
ᱦᱮᱸ ᱚᱱᱮ ᱛᱚ ᱤᱱᱟᱹ ᱚᱱᱠᱟ ᱡᱮᱢᱚᱱ ᱱᱚᱝᱠᱟ ᱵᱚᱞ ᱢᱚᱞ ᱠᱚ ᱠᱷᱮᱞ ᱞᱮᱱᱠᱷᱟᱱ ᱦᱚᱭᱛᱳ ᱮᱠᱷᱚᱱ ᱟᱢᱟᱜ ᱟᱭᱢᱟ ᱟᱭᱢᱟ ᱦᱚᱲᱜᱮ ᱡᱟᱹᱥᱛᱤ ᱚᱱᱟ ᱡᱤᱢ ᱯᱷᱤᱢ ᱠᱚ ᱠᱚᱨᱟᱣᱮᱫ ᱜᱮᱭᱟ ᱫᱤᱭᱮ ᱯᱚᱨᱮ ᱡᱚᱠᱷᱚᱱ ᱚᱱᱟ ᱠᱚᱢ ᱠᱚᱨᱟᱣᱮᱫᱼᱟ ᱱᱚᱝᱠᱟ ᱢᱤᱫ ᱫᱤᱱ ᱠᱤ ᱵᱟᱨ ᱫᱤᱱ ᱠᱚᱨᱟᱣ ᱨᱮ ᱵᱚᱞ ᱦᱚᱸ ᱵᱚᱞ ᱠᱷᱮᱞ ᱦᱚᱸ ᱥᱮ ᱢᱟᱱᱮ ᱥᱚᱴᱷᱤᱠ ᱵᱷᱟᱵ ᱫᱚ ᱵᱟᱭ ᱡᱩᱛᱩᱜ ᱛᱟᱢᱟ ᱥᱮ ᱵᱚᱰᱤ ᱦᱚᱸ ᱵᱟᱭ ᱵᱮᱱᱟᱜ ᱛᱟᱢᱟ ᱦᱮᱸ ᱛᱚᱵᱮ ᱠᱷᱟᱱ ᱫᱚ ᱠᱚᱨᱟᱣ ᱞᱟᱜᱟ ᱟᱢᱟ ᱡᱚᱢ ᱞᱟᱜᱟ ᱟᱢᱟ ᱦᱸ
ᱚᱱᱟᱜᱮ ᱵᱟᱵᱚᱱ ᱵᱩᱡ ᱵᱟᱵᱚᱱ ᱵᱩᱡᱷᱟᱹᱣ ᱫᱟᱲᱮᱜ ᱠᱟᱱᱟ ᱟᱵᱚᱣᱟᱜ ᱫᱚ ᱫᱷᱳᱨᱡᱳ ᱫᱚ ᱟᱠᱟ ᱠᱟᱱ ᱪᱚᱝ ᱢᱚᱱᱮ ᱨᱮᱱᱟᱜ ᱜᱮ ᱟᱵᱚ ᱢᱚᱱᱮ ᱜᱮ ᱠᱟᱹᱴᱤᱡ ᱫᱩᱨᱵᱚᱞ ᱜᱮ ᱛᱟᱵᱚᱱᱟ ᱜᱚᱝᱠᱮ ᱵᱟᱝ?
ᱦᱳᱭ᱾
ᱢᱚᱱᱮᱭ ᱫᱟᱵᱚᱱ ᱡᱮ ᱢᱤᱫ ᱫᱤᱱ ᱛᱮᱵᱚᱱ ᱠᱚᱲᱚᱨ ᱯᱚᱛᱤ ᱞᱮᱱᱠᱷᱟᱡ ᱡᱟ ᱟᱹᱰᱤ ᱜᱮ ᱱᱟᱯᱟᱭ ᱠᱚᱜᱼᱟ ᱵᱟᱝ?
ᱦᱚᱸ ᱚᱱᱠᱟ ᱠᱟᱛᱮᱜ ᱫᱚ ᱠᱤ ᱦᱩᱭᱩᱜᱼᱟ ᱵᱟᱭ ᱦᱩᱭᱩᱜ ᱜᱮᱭᱟ, ᱡᱚᱠᱷᱚᱱ ᱦᱮᱸ ᱟᱨ ᱚᱱᱟ ᱦᱚᱭᱛᱚ ᱡᱩᱫᱤ ᱚᱱᱠᱟ ᱡᱩᱫᱤ ᱥᱟᱹᱨᱤᱜᱮ ᱡᱩᱫᱤ ᱦᱩᱭᱮᱱ ᱜᱤᱭᱟ ᱱᱚᱝᱠᱟ ᱵᱤᱱᱟᱹ ᱠᱷᱟᱹᱴᱟᱹᱞᱤ ᱛᱮ ᱠᱤᱱᱛᱩ ᱚᱱᱟ ᱨᱮᱱᱟᱜ ᱫᱚ ᱢᱟᱱᱮ ᱥᱤᱵᱤᱞ ᱛᱮᱜ ᱵᱟᱢ ᱧᱟᱢᱟ᱾
ᱵᱟᱝ ᱵᱟᱝ ᱵᱟᱝ᱾ ᱢᱚᱡᱟ ᱛᱮᱫ ᱫᱚ ᱨᱚᱢᱚᱡ ᱛᱮᱫ ᱫᱚ ᱥᱮᱨᱚᱠᱚᱢ ᱫᱚ ᱵᱟᱢ ᱧᱟᱢᱟ᱾
ᱦᱳᱭ ᱟᱨ ᱡᱟᱦᱟᱸ ᱱᱚᱝᱠᱟ ᱠᱷᱟᱹᱴᱟᱹᱞᱤ ᱠᱟᱛᱮ ᱮᱠᱫᱚᱢ ᱵᱚᱦᱚᱜ ᱨᱮᱱᱟᱜ ᱩᱫᱽᱜᱟᱹᱫᱟᱜ ᱠᱟᱴᱟ ᱫᱷᱟᱹᱵᱤᱢ ᱡᱚᱨᱚ ᱠᱟᱫ ᱛᱚ ᱚᱱᱟ ᱨᱮᱱᱟᱜ ᱮᱠᱫᱚᱢ ᱥᱤᱵᱤᱞ ᱜᱮ ᱟᱞᱟᱫᱟ᱾
ᱦᱮᱸ ᱦᱮᱸ ᱟ ᱚᱱᱮ ᱚᱱᱮ ᱪᱤᱱᱛᱟᱹᱭ ᱵᱮᱱ ᱥᱮ ᱜᱚᱝᱠᱮ ᱡᱚᱠᱷᱚᱱ ᱥᱩ ᱠᱨᱤ ᱥᱮᱸᱫᱽᱨᱟ ᱵᱮᱱ ᱪᱟᱞᱟᱜᱼᱟ ᱥᱟᱵ ᱠᱟᱜ ᱵᱮᱱ, ᱥᱩᱠᱨᱤ ᱥᱮᱸᱫᱽᱨᱟ ᱠ ᱡᱟᱦᱟᱸ ᱢᱤᱫᱴᱮᱱ ᱦᱚᱯᱚᱱ ᱧᱚᱜᱼᱟ ᱥᱩᱠᱨᱤ ᱵᱮᱱ ᱜᱚᱡᱮ ᱨᱮᱦᱚᱸ ᱚᱱᱟ ᱚᱱᱟ ᱡᱚᱢ ᱨᱮ ᱪᱮᱫᱠᱟ ᱨᱚᱢᱚᱡ, ᱟᱨ ᱥᱮ ᱠᱤᱨᱤᱧ ᱠᱟᱛᱮᱫ ᱢᱤᱫ ᱠᱮᱡᱤ ᱥᱩᱠᱨᱤ ᱡᱤᱞ ᱵᱮᱱ ᱦᱟᱛᱟᱣᱟ ᱚᱱᱟ ᱪᱮᱫᱠᱟ ᱨᱚᱢᱚᱪ᱾
ᱦᱮᱸ ᱮᱠᱫᱚᱢ ᱮᱠᱫᱚᱢ ᱴᱷᱤᱠ ᱵᱮᱱ ᱞᱟᱹᱭ ᱠᱟᱜᱼᱟ᱾
ᱚᱱᱟᱜᱮ ᱟᱨᱠᱤ᱾ ᱠᱚᱥᱴᱚ ᱠᱚᱥᱴᱚ ᱠᱟᱛᱮᱜ ᱯᱷᱚᱞ ᱦᱟᱛᱟᱣ ᱫᱚ ᱢᱟᱱᱮ ᱟᱹᱰᱤ ᱟᱨᱟᱢ ᱵᱮᱢ ᱵᱩᱡᱟ ᱟᱨᱠᱤ᱾
ᱦᱩᱸ᱾ ᱦᱮᱸ ᱛᱚᱠᱷᱚᱱ ᱚᱱᱟ ᱴᱩᱠᱩ ᱮᱠᱫᱚᱢ ᱱᱟᱥᱮᱱᱟᱜ ᱠᱚᱥᱴᱚᱢ ᱟᱹᱭᱠᱟᱹᱣᱟ ᱠᱤᱱᱛᱩ ᱚᱱᱟ ᱡᱚᱠᱷᱚᱱ ᱠᱚᱥ ᱴᱚ ᱯᱟᱨᱚᱢ ᱞᱮᱱᱠᱷᱟᱱ ᱦᱚᱸ ᱮᱠᱫᱚᱢ ᱟᱹᱰᱤ ᱨᱟᱹᱥᱠᱟᱹᱢ ᱵᱩᱡᱟ᱾
ᱦᱮᱸ ᱡᱚᱠᱷᱚᱱ ᱯᱷᱚᱞᱮᱢ ᱧᱟᱢᱟ ᱴᱷᱤᱠ ᱴᱷᱟᱠ ᱚᱱᱟᱜᱮ᱾ ᱛᱟᱦᱚᱞᱮ ᱟᱵᱮᱱ ᱥᱮᱫ ᱥᱚᱵᱽᱡᱤ ᱠᱚ ᱪᱮᱫ ᱠᱚᱵᱮᱱ ᱪᱟᱥ ᱠᱟᱫᱟ ᱜᱚᱝᱠᱮ?
ᱟᱹᱞᱤᱧ ᱫᱚ ᱱᱤᱭᱟᱹ ᱫᱷᱟᱣ ᱫᱚ ᱵᱟᱹᱞᱤᱧ ᱪᱟᱥ ᱠᱟᱜᱼᱟ᱾
ᱚ ᱛᱚ ᱫᱟᱜ ᱫᱟᱜ ᱫᱟᱜ ᱡᱟᱹᱲᱤ ᱚᱵᱷᱟᱵ ᱥᱮ ᱥᱮ ᱦᱚᱲ ᱠᱚ ᱵᱟᱹᱱᱩᱜ ᱠᱚᱣᱟ ᱚᱱᱠᱟ ᱞᱮᱠᱟ ᱠᱚ
ᱦᱚᱲ ᱠᱚ ᱵᱟᱹᱱᱩᱜ ᱠᱟᱜ ᱠᱚᱛᱮ ᱠᱚᱨᱟᱣ ᱵᱟᱭ ᱦᱩᱭ ᱠᱟᱱᱟ᱾
ᱚᱱᱟ ᱢᱟ ᱠᱟᱛᱷᱟ ᱠᱟᱱ ᱜᱮᱭᱟ ᱦᱚᱲ ᱛᱚᱠᱚ ᱞᱟᱜᱟᱜ ᱜᱮᱭᱟ, ᱪᱟᱥ ᱨᱮᱛᱚ ᱟᱹᱰᱤ ᱠᱷᱟᱹᱴᱟᱹᱞᱤ ᱢᱮᱱᱟᱜᱼᱟ, ᱮᱠᱞᱟ ᱛᱮᱫᱚ ᱵᱟᱝ ᱥᱚᱢᱵᱷᱚᱵᱚᱜᱼᱟ ᱟᱨᱠᱤ᱾
ᱦᱮᱸ ᱚᱱᱟ ᱦᱚᱸ ᱠᱚᱨᱟᱣ ᱠᱟᱛᱮᱜ ᱱᱚᱝᱠᱟ ᱵᱟᱠᱤ ᱫᱚ ᱵᱟᱭ ᱜᱟᱱᱚᱜᱼᱟ ᱥᱮ ᱡᱚᱛᱚ ᱡᱚ ᱛᱱᱚᱱᱚ ᱞᱟᱜᱼᱟ, ᱡᱚᱜᱟᱣ ᱞᱟᱜᱟᱜᱼᱟ ᱫᱟᱜ ᱠᱚ ᱫᱩᱞ ᱞᱟᱜᱟᱜᱼᱟ᱾
ᱠᱟᱹᱴᱤᱡ ᱜᱤᱫᱽᱨᱟᱹ ᱡᱮᱢᱚᱱᱵᱚᱱ ᱦᱟᱨᱟᱭᱮᱭᱟ ᱠᱟᱹᱴᱤᱡ ᱠᱷᱚᱱᱟᱜ ᱜᱚᱲᱚᱟ ᱚᱱᱠᱟ ᱜᱮ ᱥᱚᱵᱡᱤ ᱠᱚᱦᱚᱸ ᱡᱚᱛᱱᱚ ᱞᱟᱜᱟᱜᱼᱟ ᱛᱚᱵᱮ ᱛᱚ ᱯᱷᱚᱞ ᱵᱮᱱ ᱧᱟᱢᱟ ᱴᱷᱤᱠ ᱴᱷᱟᱠ᱾ ᱵᱟᱠᱷᱟᱡᱭ ᱧᱮᱞᱟ ᱥᱩᱫᱩ ᱫᱟᱨᱮ ᱠᱟᱱᱟ ᱡᱚ ᱫᱚ ᱵᱟᱹᱱᱩᱜᱼᱟ᱾
ᱥᱩᱫᱩ ᱠᱷᱟᱹᱴᱟᱹᱞᱤ ᱜᱩ ᱦᱩᱭᱮᱱ ᱜᱮ ᱯᱷᱚᱞ ᱫᱚ ᱵᱟᱭ ᱧᱟᱢᱚᱜᱼᱟ᱾
ᱵᱟᱝ ᱵᱟᱝ ᱵᱟᱝ ᱚᱱᱟᱜᱮ ᱟᱨᱠᱤ᱾
ᱥᱮ ᱜᱚᱝᱠᱮ ᱞᱤᱧ ᱢᱮᱱᱫᱟ ᱟᱯᱮᱫᱚ ᱤᱭᱟᱹ ᱪᱮᱫ ᱦᱩᱲᱩ ᱯᱮ ᱨᱚᱦᱚᱭ ᱛᱮ?
ᱪᱮᱫ ᱦᱮᱸ ᱦᱳᱲᱳ ᱫᱚ ᱟᱹᱰᱤ ᱨᱚᱠᱚᱢᱟᱜ ᱜᱮ ᱢᱮᱱᱟᱜᱼᱟ, ᱮᱸᱜ ᱢᱤᱛᱟᱞᱤ ᱢᱮᱱᱟᱜᱼᱟ ᱮᱢᱱᱤ ᱵᱟᱹᱭᱦᱟᱹᱲ ᱦᱚᱲᱳ ᱡᱮᱢᱚᱱ ᱤᱭᱟᱹ ᱠᱚ ᱢᱮᱱᱟᱜᱼᱟ ᱞᱚᱞᱟᱴ ᱠᱚ᱾ ᱡᱷᱚᱛᱚ ᱨᱚᱠᱚᱢ ᱜᱮ ᱨᱚᱦᱚᱭᱼᱟ ᱟᱨᱠᱤ ᱡᱮᱢᱚᱱ ᱩᱸ ᱪᱚᱞᱞᱤᱥ ᱫᱤᱱᱟᱜ ᱯᱚᱸᱭ ᱪᱚᱞᱞᱤᱥ ᱫᱤᱱᱟᱜ ᱫᱚ ᱵᱟᱝ ᱯᱚᱸᱭᱛᱟᱞᱞᱤᱥ ᱫᱤᱱᱟᱜ ᱟᱨ ᱥᱟᱴ ᱫᱤᱱᱟᱜ ᱚᱝᱠᱟᱱᱟᱜ ᱦᱳᱲᱳ ᱠᱚ ᱟᱯᱮ ᱥᱮᱫ ᱫᱚ ᱜᱚᱝᱠᱮ? ᱦᱮᱞᱳ